ᱦᱩ ᱦᱮᱞᱳᱣ
ᱦᱮᱞᱳᱣ
ᱦᱚᱸ ᱡᱚᱦᱟᱨ ᱜᱮ
ᱟᱨ ᱨᱚᱲᱮᱢ ᱟᱡᱚᱢᱮᱜ ᱟ
ᱦᱚᱸ
ᱦᱮ
ᱱᱟᱯᱟᱭ ᱵᱟᱲᱟ ᱜᱮ ᱦᱚᱸ ᱱᱟᱯᱟᱭ ᱵᱟᱲᱟ ᱜᱮ ᱟᱹᱵᱤᱱ ᱪᱮᱫᱠᱟ?
ᱟᱹᱞᱤᱧ ᱦᱚᱸ ᱱᱟᱯᱟᱭ ᱵᱟᱲᱟᱜ ᱜᱮ᱾
ᱵᱮᱠᱜᱨᱟᱣᱩᱱᱰ ᱡᱟᱦᱱᱟᱜ ᱟᱸᱡᱚᱢᱚᱜ ᱠᱟᱱᱟ?
ᱵᱟᱝ ᱟ ᱴᱷᱤᱠ ᱜᱮᱭᱟ ᱵᱮᱠᱜᱨᱟ
ᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱼᱟ᱾
ᱟᱹᱞᱤᱧᱢᱟ ᱚᱲᱟᱜ ᱠᱚᱨᱮ ᱜᱮ᱾ ᱟᱹᱵᱤᱱ ᱞᱟᱹᱭᱵᱤᱱ ᱟᱹᱵᱤᱱ ᱪᱮᱫ ᱵᱤᱱ ᱪᱷᱤᱠᱟᱹ ᱵᱟᱲᱟᱭ ᱮᱫᱟ?
ᱟᱹᱞᱤᱧ ᱦᱚᱸ ᱚᱲᱟᱜ ᱠᱚᱨᱮ ᱜᱮ᱾ ᱟᱨ ᱛᱤᱨᱤᱥᱮ ᱡᱩᱱ ᱫᱤᱭᱮ ᱛᱤᱱᱟᱹᱜ ᱴᱟ ᱵᱤᱱ
ᱦᱩᱸ ᱛᱤᱨᱥ ᱦᱚᱸ ᱛᱤᱨᱮᱥᱮ ᱡᱩᱱ ᱱᱚᱣᱟ ᱟᱹᱞᱤᱧ ᱥᱮᱫ ᱢᱟ ᱟᱹᱰᱤ ᱡᱚᱢᱚᱠ ᱧᱚᱜ ᱜᱮᱠᱚ ᱢᱟᱱᱟᱣ ᱜᱮᱭᱟ ᱟᱹᱵᱤᱱ ᱥᱮᱫ ᱚᱠᱟ ᱞᱮᱠᱟ ᱠᱚ ᱢᱟᱱᱟᱣ ᱟᱹᱜᱩᱭᱟ ᱠᱟᱹᱴᱤᱡ ᱞᱟᱹᱭ ᱵᱤᱱ
ᱟᱹᱞᱤᱧ ᱥᱮᱫ ᱦᱚᱸ ᱡᱚᱢᱚᱠ ᱧᱚᱜ ᱠᱚ ᱢᱟᱱᱟ᱾
ᱟᱹᱵᱤᱱ ᱥᱮ ᱚᱱᱟ ᱦᱩᱞ ᱢᱟᱦᱟ ᱠᱚᱨᱮᱜ ᱡᱟᱦᱟᱸ ᱞᱮᱠᱟ ᱦᱟᱺᱰᱤ ᱯᱟᱹᱣᱨᱟ ᱥᱚ ᱥᱤᱲᱤᱡ ᱡᱚᱢ ᱧᱩ ᱠᱟᱛᱮᱫ ᱠᱚ ᱢᱟᱱᱟᱣ ᱜᱮᱭᱟ ᱯᱟᱞᱮᱫ ᱚᱱᱠᱟ
ᱚᱸᱻ ᱵᱟᱝᱜᱮ ᱚᱱᱠᱟ ᱫᱚ᱾ ᱟᱹᱵᱤᱱ ᱥᱮᱫ
ᱵᱟᱝᱜᱮ ᱟᱹᱞᱤᱧ ᱥᱮᱫ ᱦᱚᱸ ᱵᱟᱝᱜᱮ᱾ ᱥᱩ ᱱᱟᱭ ᱛᱮ ᱱᱟᱯᱟᱭ ᱛᱮ ᱢᱟᱱᱟᱣ ᱦᱩᱭᱩᱜ᱾ ᱴᱷᱭᱟ ᱱᱤᱨ ᱵᱟᱨ ᱛᱟᱦᱮᱸ ᱠᱟᱛᱮ᱾
ᱥᱟᱯᱲᱟᱣ ᱠᱟᱜᱼᱟ᱾
ᱥᱟᱯᱲᱟᱣ ᱢᱟ ᱟᱹᱰᱤ ᱡᱚᱢᱚᱠ ᱧᱚᱜ ᱜᱮ ᱱᱮᱥ ᱫᱚ᱾
ᱟᱹᱞᱤᱧ ᱥᱮᱫ ᱢᱟ ᱱᱮᱣᱛᱟ ᱥᱟᱺᱜᱤᱧ ᱫᱤᱥᱚᱢ ᱱᱚᱣᱟ ᱯᱮᱲᱟ ᱠᱚᱞᱤᱧ ᱱᱮᱣᱛᱟ ᱠᱟᱣᱱᱟ᱾
ᱦᱮᱸ
ᱟᱹᱵᱤᱱ ᱫᱚ ᱚᱠᱟ ᱞᱮᱠᱟ?
ᱟᱞᱤᱧ ᱫᱚ ᱩᱱᱟᱜ ᱴᱟᱜ ᱫᱚ ᱵᱟᱝᱟ
ᱚᱱᱮ ᱟᱛᱩ ᱠᱚᱨᱮᱱ ᱜᱩᱱᱤ ᱜᱨᱩᱯ ᱫᱤᱭ ᱜᱮ᱾
ᱦᱚᱭ ᱦᱚᱭ ᱟᱛᱩ ᱥᱩᱢᱩᱝ ᱜᱮ᱾
ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ ᱛᱟᱦᱞᱮ?
ᱦᱩᱸᱻ ᱵᱚᱞᱚ ᱢᱟ ᱠᱷᱮᱞᱚᱰ ᱦᱩᱭᱩᱜ ᱠᱟᱱ ᱜᱤ᱾
ᱚᱸᱻ
ᱛᱚ ᱛᱟᱦᱚᱞᱮ ᱡᱚᱢ ᱵᱟᱲᱟ ᱠᱮᱜᱼᱟ ᱵᱤᱱ ᱥᱮ ᱟᱹᱣᱨᱤ?
ᱳ ᱻᱡᱚᱢ ᱵᱟᱲᱟ ᱦᱩᱭ ᱠᱟᱱᱟ ᱟᱹᱵᱤᱱ ᱵᱤᱱ ᱡᱚᱢ
ᱦᱩᱸᱻ ᱟᱹᱞᱤᱧ ᱦᱚᱸᱞᱤᱧ ᱡᱚᱢᱟ ᱟᱠᱟᱫ ᱜᱮ᱾
ᱦᱮᱸ
ᱛᱚ ᱟᱵᱤᱱ ᱚᱱᱟᱨᱯᱨᱳᱜᱨᱟᱢ ᱠᱚ ᱪᱮᱫ ᱞᱮᱠᱟ ᱦᱩᱭᱩᱜ ᱜᱮᱭᱟ ᱥᱮ ᱵᱟᱝᱟ?
ᱯᱨᱳᱜᱨᱟᱢ ᱢᱟ ᱟᱹᱞᱤᱧ ᱥᱮᱫ ᱫᱚ ᱠᱷᱩᱵᱽ ᱦᱩᱭᱴᱭ ᱫᱚ ᱦᱩᱭᱩᱜᱼᱟ᱾ ᱠᱷᱩᱵ ᱠᱚᱢ ᱟᱹᱵᱤᱱ ᱥᱮᱫ?
ᱦᱮᱸ ᱟᱹᱞᱤᱧ ᱥᱮ ᱟᱹᱰᱤ ᱠᱚᱢ ᱜᱮ᱾
ᱛᱟᱦᱚᱞᱮ ᱯᱨᱳᱜᱨᱟᱢ ᱠᱚᱨᱮ ᱱᱚᱜᱚᱱᱚᱝᱠᱟ ᱠᱚ ᱱᱚᱝᱠᱟ ᱠᱚ ᱦᱮᱭᱮᱫ ᱛᱟᱵᱚᱱᱟ ᱠᱚᱲᱟᱼ ᱠᱩᱲᱤ ᱠᱚ ᱚᱱᱠᱟ᱾ ᱱᱟᱦᱟᱪᱟᱨ ᱦᱩᱭᱩᱜ ᱠᱟᱱᱟ ᱵᱷᱟᱹᱜᱤ ᱥᱮ ᱵᱟᱹᱲᱤᱡ ᱦᱩᱭᱩᱜ ᱠᱟᱱᱟ ᱟᱹᱵᱤᱱ ᱪᱮᱫ ᱛᱤᱱᱟᱹᱜᱴᱟᱜ ᱟᱹᱵᱤᱱ ᱵᱤᱱᱻ ᱪᱮᱜ ᱵᱤᱱ ᱞᱟᱹᱭ ᱦᱚᱪᱚᱭᱮᱫᱟ ᱵᱷᱟᱹᱜᱮᱭᱟ ᱥᱮ ᱠᱷᱟᱨᱟᱯᱟ?
ᱱᱚᱣᱟ ᱠᱚ ᱢᱟ ᱟᱰᱤᱻ ᱠᱷᱟᱨᱟᱯ ᱡᱤᱱᱤᱥ ᱠᱟᱱᱟ ᱟᱫᱚ ᱡᱟᱦᱟᱸ ᱡᱟᱭᱜᱟ ᱨᱮᱜᱮ ᱯᱨᱳᱜᱨᱟᱢ ᱠᱚ ᱦᱩᱭᱩᱜ ᱠᱟᱱᱟ ᱚᱱᱟ ᱡᱟᱭᱜᱟ ᱠᱚᱨᱮ ᱢᱟ ᱠᱚᱢᱤᱴᱤ ᱠᱚ ᱛᱟᱦᱮᱸᱞᱮᱠᱷᱟᱱ ᱟᱥᱟ ᱠᱚᱨᱤ ᱡᱚᱛᱚᱣᱟᱜ ᱜᱮ ᱱᱟᱯᱟᱭ ᱛᱮ ᱛᱟᱦᱮᱱᱟ᱾ ᱢᱮᱱ ᱡᱤᱱᱤᱥ ᱦᱩᱭᱩᱜ ᱠᱟᱱᱟ᱾ ᱠᱚᱢᱤᱴᱤᱟᱜ ᱡᱟᱦᱟᱸ ᱡᱟᱭᱜᱟ ᱨᱮᱻ ᱯᱨᱳᱜᱨᱟᱢ ᱦᱩᱭᱩᱜ ᱠᱟᱱᱟ ᱚᱱᱟ ᱡᱟᱭᱜᱟ ᱨᱮᱱ ᱠᱚᱢᱤᱴᱤ ᱡᱩᱫᱤ ᱢᱚᱡᱽᱵᱩᱛ ᱠᱚ ᱛᱟᱦᱮᱱᱟ ᱥᱮ ᱵᱟᱝᱟ ᱚᱸᱰᱮ ᱫᱚ ᱡᱚᱛᱚᱣᱟᱜ ᱜᱮ ᱱᱟᱯᱟᱭ ᱛᱮ ᱛᱟᱦᱮᱱᱟ᱾
ᱟᱹᱞᱤᱧ ᱫᱚ ᱱᱚᱝᱠᱟ ᱞᱤᱧ ᱞᱟᱹᱭᱟ ᱟᱵᱚ ᱡᱩᱢᱤᱫ ᱠᱟᱛᱮᱜ ᱡᱩᱫᱤ ᱵᱚᱱᱻ ᱱᱚᱣᱟ ᱡᱩᱫᱤ ᱵᱚᱱ ᱢᱟᱱᱟᱣ ᱦᱚᱪᱚᱭᱟ ᱛᱤᱱᱟᱹᱜ ᱴᱟ ᱵᱷᱟᱹᱜᱮᱭᱟ ᱥᱮ ᱵᱟᱹᱲᱤᱡᱼᱟ?
ᱦᱮᱸᱻ ᱚᱱᱟ ᱛᱚ ᱫᱚᱨᱠᱟᱨ ᱠᱟᱱ ᱜᱮᱭᱟ᱾ ᱵᱟᱝ ᱢᱮᱱ ᱦᱩᱭᱩᱜ ᱠᱟᱱᱟ ᱡᱮ ᱵᱟᱝ ᱮᱠᱟᱞᱜᱮ ᱵᱚᱱᱫᱚ ᱩᱛᱟᱹᱨᱚᱜᱼᱟ ᱥᱟᱱᱛᱟᱞᱤ ᱤᱭᱟᱹ ᱚᱱᱟ ᱦᱚᱸ ᱡᱮ ᱵᱟᱝ ᱵᱟᱝ ᱫᱮ ᱱᱚᱜᱼᱚᱭ ᱠᱚᱨᱟᱣ ᱫᱚ ᱠᱚᱨᱟᱣ ᱜᱮ ᱞᱟᱹᱠᱛᱤ ᱠᱟᱱᱟ ᱴᱷᱤᱠ ᱜᱮᱭᱟ ᱢᱮᱱᱠᱷᱟᱱ ᱱᱚᱜᱼᱚᱭ ᱢᱤᱫᱴᱟᱱ ᱟᱹᱰᱤ ᱠᱮᱴᱮᱡ ᱠᱚᱢᱤᱴᱤ ᱜᱚᱴᱷᱚᱱ ᱫᱚᱨᱠᱟᱨ ᱠᱟᱱᱟ᱾
ᱦᱮᱸ
ᱟᱨ ᱩᱱ ᱢᱟᱨᱟᱝ ᱯᱨᱳᱜᱨᱟᱢ ᱦᱩᱭᱩᱜᱼᱟ ᱛᱤᱱᱟᱹᱜ ᱥᱟᱺᱜᱤᱧ ᱥᱟᱺᱜᱤᱧ ᱦᱚᱲ ᱧᱮᱧᱮᱞ ᱠᱚ ᱦᱤᱡᱩᱜᱼᱟ ᱩᱱᱠᱩ ᱜᱮ ᱡᱩᱫᱤ ᱚᱥᱩᱵᱤᱫᱟ ᱱᱚᱝᱠᱟ ᱫᱟᱞ ᱛᱟᱯᱟᱢ ᱦᱩᱭᱩᱜ ᱠᱟᱱ ᱠᱷᱟᱡ ᱫᱚ ᱪᱮᱫ ᱫᱚ᱾ ᱠᱟᱹᱴᱤᱡ ᱠᱚᱢᱫᱤ ᱴᱷᱤᱠ ᱛᱟᱦᱮᱞᱮᱱ ᱠᱷᱟᱱ ᱡᱚᱛᱚᱣᱟᱜ ᱜᱮ ᱱᱟᱯᱟᱭ ᱛᱮ ᱛᱟᱦᱮᱱ
ᱟᱪ ᱱᱚᱣᱟ ᱱᱟᱯᱟᱭ ᱠᱟᱛᱷᱟ ᱜᱮᱵᱤᱱ ᱞᱟᱹᱭᱮᱜᱼᱟ᱾
ᱦᱩᱸ
ᱛᱟᱦᱞᱮ ᱟᱹᱵᱤᱱ ᱫᱚ ᱟᱹᱵᱤᱱ ᱥᱮᱫ ᱪᱮᱫᱞᱮᱠᱟ ᱟᱢᱵᱟᱵᱛᱤ ᱠᱚ ᱪᱮᱫᱠᱟ ᱵᱤᱱ ᱢᱟᱱᱟᱣ ᱠᱮᱫᱮᱜᱼᱟ?
ᱦᱟᱸ ᱟᱢᱵᱟᱵᱚᱛᱤ ᱱᱟᱯᱟᱭ ᱜᱮ ᱢᱟᱱᱟᱣ ᱦᱩᱭ ᱟᱠᱟᱱᱟ᱾ ᱠᱟᱷᱟᱧ ᱢᱟᱱᱟᱣ ᱠᱮᱫᱼᱟ
ᱟᱞᱤᱧ ᱦᱚᱞᱤᱧ ᱢᱟᱱᱟᱣ ᱠᱮᱜᱼᱟ ᱱᱟᱯᱟᱭ ᱛᱮᱜᱮ ᱛᱚ ᱯᱮᱲᱟ ᱠᱚ ᱠᱟᱹᱴᱤᱡ ᱱᱮᱶᱛᱟ ᱦᱳᱭ ᱞᱮᱱᱟ ᱟᱫᱚ ᱱᱟᱣᱟ ᱡᱟᱢᱟᱭ
ᱟᱪᱪᱷᱟ-
ᱟᱫᱚ ᱩᱱᱠᱩ ᱫᱚ ᱢᱟᱨᱮ ᱞᱮᱠᱷᱟᱱ ᱫᱚ ᱦᱳᱭ ᱛᱚ ᱠᱟᱱᱴᱷᱟᱲ ᱠᱚᱵᱚᱱ ᱤᱫᱤ ᱟᱠᱚᱣᱟ ᱥᱮ ᱪᱮᱫ ᱟᱵᱤᱱ ᱥᱮᱜ ᱫᱚ ᱪᱮᱫᱠᱟ ᱟᱞᱤᱧ
ᱦᱳᱭ ᱦᱚᱸ ᱱᱚᱝᱠᱟ ᱜᱮ ᱱᱟᱣᱟ ᱨᱮᱢᱟ ᱫᱚᱢᱮ ᱠᱚ ᱱᱮᱶᱛᱟ ᱫᱚᱨᱠᱟᱨ ᱠᱟᱱ ᱜᱮᱭᱟ
ᱚ ᱟᱫᱚ ᱢᱟᱨᱮ ᱞᱮᱠᱷᱟᱱ ᱟᱫᱚ ᱤᱫᱤ ᱴᱷᱮᱠᱟᱣ ᱦᱳᱭᱳᱜ-ᱟ ᱟᱹᱞᱤᱧ ᱥᱮᱫ ᱫᱚ ᱱᱚᱝᱠᱟ ᱫᱚ ᱟᱵᱤᱱ ᱥᱮᱜ ᱪᱮᱫ ᱠᱟ
ᱟᱹᱞᱤᱧ ᱥᱮᱫ ᱦᱚᱸ ᱱᱚᱝᱠᱟ ᱜᱮ ᱥᱮᱢ ᱚᱲᱟᱜ ᱠᱚᱨᱮᱜ ᱡᱚᱛᱚ ᱜᱮ ᱱᱟᱯᱟᱭ ᱵᱟᱲᱮ
ᱦᱮᱸ ᱱᱟᱯᱟᱭ ᱵᱟᱲᱟ ᱜᱮ ᱛᱟᱦᱞᱮ ᱟᱵᱟᱵᱚᱛᱤ ᱫᱟᱜ ᱠᱚ ᱪᱮᱫ ᱠᱟᱭ ᱡᱟᱲᱤ ᱠᱮᱜᱼᱟ ᱟᱵᱤᱱ ᱥᱮᱜ
ᱟᱞᱮ ᱥᱮᱜ ᱳᱭ ᱨᱚᱠᱚᱢ ᱮ ᱡᱟᱲᱤ ᱮᱜ-ᱟ
ᱪᱟᱨᱟ ᱠᱚᱫᱚ ᱵᱤᱱ ᱜᱤᱲᱤ ᱠᱮᱜᱼᱟ ᱥᱮ ᱟᱣᱨᱤ
ᱱᱤᱛ ᱫᱷᱟᱵᱤᱡ ᱛᱮ ᱟᱣᱨᱤ ᱟᱹᱞᱤᱧ ᱥᱮᱫ ᱢᱟ ᱟᱵᱟᱵᱚᱛᱤ ᱡᱚᱢ ᱠᱟᱛᱮᱜ ᱢᱟ ᱡᱚᱛᱚ ᱜᱮ ᱪᱟᱨᱟ ᱠᱚ ᱜᱤᱲᱤᱭᱟ
ᱟᱹᱞᱤᱧ
ᱠᱚ ᱜᱤᱰᱤ ᱭᱟᱜᱼᱟ ᱟᱹᱞᱤᱧ ᱟᱵᱟᱵᱚᱛᱤ ᱠᱚ ᱡᱚᱢ ᱵᱟᱲᱟ ᱠᱟᱛᱮᱜ ᱜᱤᱰᱤ ᱦᱳᱭᱳᱜ ᱞᱟᱹᱜᱤᱜ
ᱡᱚᱢ ᱵᱟᱲᱟ ᱠᱟᱛᱮᱜ ᱟᱫᱚ ᱤᱛᱟᱹ ᱠᱚᱦᱚᱸ ᱜᱤᱲᱤᱭᱟ ᱦᱟᱜ
ᱟᱪᱪᱷᱟ ᱛᱟᱦᱞᱮ ᱟᱱᱟᱡ ᱠᱚ ᱪᱮᱜ ᱠᱟ ᱟᱵᱤᱱ ᱥᱮᱫ ᱫᱚᱠᱚ ᱨᱚᱦᱚᱭ ᱟᱠᱚ ᱥᱮ ᱵᱟᱝ
ᱦᱮᱸ ᱟᱱᱟᱪ ᱠᱚᱢᱟ ᱨᱚᱦᱚᱭ ᱦᱳᱭᱳᱜ ᱜᱮᱭᱟ ᱚᱲᱟᱜ ᱥᱩᱢᱩᱝ ᱡᱚᱢ ᱞᱟᱹᱜᱤᱫ ᱜᱮ ᱚᱝᱠᱟ ᱵᱟᱡᱟᱨ ᱫᱷᱟᱵᱤᱡ ᱫᱚ ᱵᱟᱝ ᱡᱮ ᱵᱟᱡᱟᱨ ᱨᱮ ᱪᱟᱞᱟᱣ ᱛᱮᱜ ᱠᱤᱨᱤᱧ ᱟᱠᱷᱨᱤᱧ ᱩᱱᱟᱹᱜ ᱫᱷᱟᱹᱵᱤᱡ ᱫᱚ ᱵᱟ ᱡᱟᱥᱴ ᱚᱲᱟᱜ ᱨᱮᱜᱮ ᱡᱚᱢ ᱵᱟᱲᱟ ᱞᱟᱹᱜᱤᱫ
ᱟᱨ ᱟᱵᱚ ᱫᱚ ᱵᱟᱵᱚᱱ ᱫᱟᱲᱮᱭᱟᱜᱼᱟ ᱠᱤᱨᱤᱧ ᱠᱟᱛᱮ ᱡᱚᱢ ᱫᱚ ᱦᱮᱸ ᱥᱮ ᱵᱟᱝ
ᱦᱳᱭ ᱦᱳᱭ
ᱟᱵᱚ ᱫᱚ ᱚᱲᱟᱜ ᱨᱮᱜᱮ ᱪᱟᱥ ᱠᱟᱛᱮᱫ ᱟᱵᱚᱨᱮᱢ ᱟᱵᱚ ᱟᱹᱠᱷᱨᱤᱧ ᱠᱟᱛᱮᱜ ᱟᱵᱚ ᱫᱚ ᱛᱟᱦᱮᱸ ᱦᱳᱭᱳᱜ ᱛᱟᱵᱚᱱᱟ
ᱦᱩ
ᱫᱚ ᱚᱦᱚᱵᱚᱱ ᱡᱚᱢ ᱫᱟᱲᱮ ᱠᱮᱭᱟ
ᱟᱵᱤᱱ ᱥᱮᱫ ᱪᱮᱫ ᱠᱚ ᱪᱟᱥ ᱵᱟᱥ ᱦᱳᱭᱳᱜ ᱜᱮᱭᱟ
ᱟᱹᱞᱤᱧ ᱥᱮᱜ ᱢᱟ ᱦᱳᱭ ᱱᱟ ᱟᱯᱟᱛᱚ ᱵᱟᱫᱟᱢ ᱠᱚ ᱛᱤᱞ ᱠᱚ ᱱᱚᱣᱟ ᱥᱩᱢᱟᱹᱡ ᱫᱚ ᱵᱚᱨᱥᱟ ᱨᱮᱛᱚ ᱵᱮᱸᱜᱟᱲ ᱠᱚ ᱨᱚᱦᱚᱭᱟ ᱵᱮᱸᱜᱟᱲ ᱪᱟ ᱠᱩᱸᱫᱽᱨᱤ
ᱟᱪᱪᱷᱟ
ᱵᱚᱨᱥᱟ ᱱᱟᱜ ᱥᱚᱵᱽᱡᱤ ᱠᱚ
ᱟᱹᱞᱤᱧ ᱫᱷᱟᱨᱮ ᱢᱟ ᱦᱳᱲᱳ ᱦᱚᱸ ᱦᱚᱜᱼᱚᱭ ᱥᱮᱨᱢᱟ ᱫᱟᱜ ᱡᱟᱹᱲᱤ ᱞᱮᱠᱷᱟᱱ ᱜᱮ ᱦᱳᱭᱳᱜᱼᱟ ᱟᱨ ᱵᱟᱠᱷᱟᱡ ᱢᱟ ᱵᱟᱝ ᱥᱮᱨᱚᱠᱚᱢ ᱢᱤᱱᱤ ᱠᱚᱨᱮᱱᱟᱜ ᱫᱟᱜ ᱨᱮᱱᱟᱜ ᱵᱮᱵᱚᱥᱛᱟ ᱠᱚ ᱵᱟᱱᱩᱜᱼᱟ ᱥᱮᱨᱢᱟ ᱡᱟᱹᱲᱤ ᱪᱮᱛᱟᱱ ᱨᱮᱜᱮ ᱡᱷᱚᱛᱚᱣᱟᱜ ᱱᱤᱨᱵᱷᱚᱨ ᱚᱠᱟ ᱥᱮᱨᱢᱟ ᱦᱩᱭᱩᱜ ᱜᱮᱭᱟ ᱚᱠᱟ ᱥᱮᱨ ᱢᱟ ᱫᱚ ᱦᱚᱭᱛᱳ ᱧᱮᱞ ᱢᱮ ᱪᱟᱥ ᱜᱮ ᱵᱟᱝ ᱦᱩᱭ ᱞᱮᱱᱟ ᱟᱵᱤᱱ ᱚᱱᱛᱮ ᱥᱟᱨᱢᱟ ᱡᱟᱹᱲᱤ ᱴᱷᱤᱠ ᱜᱮ
ᱥᱮᱨᱢᱟ ᱡᱟᱹᱲᱤ ᱴᱷᱤᱠ ᱜᱮᱭᱟ ᱟᱨ ᱠᱟᱹᱴᱤᱡ ᱧᱚᱜ ᱡᱟᱹᱲᱤ ᱧᱚᱜ ᱞᱮᱠᱷᱟᱱ ᱴᱷᱤᱠ ᱠᱚᱜᱼᱟ
ᱛᱮᱦᱮᱧ ᱛᱚ ᱫᱟᱜᱮᱫ ᱛᱟᱦᱮᱸᱱᱟ ᱟᱹᱞᱤᱧ ᱥᱮᱫ ᱫᱚ ᱠᱟᱹᱴᱤᱡ ᱠᱟᱹᱴᱤᱡ ᱨᱟᱦᱟᱞᱟ ᱠᱚ ᱩᱰᱟᱹᱣ ᱵᱟᱲᱟᱜ ᱠᱟᱱᱟ
ᱛᱮᱦᱮᱱ ᱠᱟᱴᱤᱡ ᱡᱟᱹᱲᱤ ᱞᱮᱠᱷᱟᱱ ᱵᱷᱟᱹᱜᱮ ᱠᱚᱜᱼᱟ ᱟᱹᱵᱤᱱ ᱥᱮᱫ ᱫᱚ ᱪᱮᱫᱠᱟ
ᱟᱞᱤᱧ ᱥᱮᱫ ᱫᱚ ᱥᱤᱛᱩᱝ ᱠᱟ-ᱟ ᱛᱮᱦᱮᱧ ᱫᱚ
ᱛᱚ ᱡᱟᱦᱟᱸ ᱱᱚᱜᱼᱭ ᱟᱨᱚ ᱥᱩᱨ ᱨᱮ ᱢᱤᱫᱴᱟᱝ ᱱᱚᱝᱠᱟ ᱠᱚ ᱢᱮᱱᱮᱫᱼᱟ ᱡᱟᱦᱟᱸ ᱵᱩᱨᱩ ᱵᱚᱸᱜᱟᱭ ᱪᱟᱞᱟᱜ ᱜᱮᱭᱟ ᱵᱤᱱ ᱥᱮ ᱵᱟᱝᱟ
ᱟᱹᱞᱤᱧ ᱫᱚ ᱟᱹᱰᱤ ᱞᱤᱧ ᱥᱟᱺᱜᱤ ᱧᱚᱜᱼᱟ ᱛᱚ ᱫᱮᱠᱷᱤ ᱧᱮᱞ ᱦᱩᱭᱩᱜᱼᱟ ᱪᱮᱫ ᱛᱤᱱᱟᱹᱜᱴᱟ ᱪᱮᱫ ᱜᱟᱱᱚᱜ ᱠᱟᱱᱟ
ᱟᱸᱡᱚᱢ ᱵᱟᱲᱟ ᱠᱟᱫ ᱜᱮᱭᱟᱵᱤᱱ
ᱟᱸᱡᱚᱢ ᱫᱚ ᱟᱸᱡᱚᱢ ᱠᱟᱜᱼᱟ ᱞᱤᱧ ᱛᱚ ᱟᱹᱵᱤᱱ ᱥᱮᱫ ᱠᱷᱚᱱ ᱫᱚ ᱛᱤᱱᱟᱹᱜ ᱥᱟᱺᱜᱤᱧᱟ
ᱟᱹᱞᱤᱧ ᱥᱮᱫ ᱠᱷᱚᱱ ᱦᱚᱸ ᱟᱹᱰᱤᱜᱮ ᱥᱟᱺᱜᱤᱧᱟ ᱟᱫᱚ ᱥᱟᱱᱟᱢ ᱜᱟᱛᱮ ᱠᱚ ᱥᱟᱶ ᱢᱤᱫ ᱥᱟᱶᱛᱮ ᱥᱮᱨ ᱢᱟᱨᱮ ᱛᱚ ᱢᱤᱫ ᱫᱷᱟᱣ ᱜᱮ ᱦᱤᱡᱩᱜ ᱦᱟᱸᱜ ᱜᱮᱭᱟ ᱵᱩᱨᱩ ᱵᱚᱸᱜᱟ ᱛᱚ ᱥᱟᱱᱟᱢ ᱠᱚᱲᱟ ᱠᱚ ᱟᱛᱮ ᱜᱮ ᱪᱟᱞᱟᱜ ᱦᱩᱭᱩᱜ ᱞᱟᱹᱜᱤᱫ ᱠᱩᱨᱩᱢᱩᱴᱩ ᱦᱩᱭ ᱟᱠᱟᱱᱟ
ᱟᱪᱪᱷᱟ
ᱦᱩᱸ ᱦᱩᱸ
ᱫᱷᱟᱹᱵᱤᱡ ᱛᱮ ᱠᱩᱨᱩᱢᱩᱴᱩ ᱢᱮᱱᱟᱜᱼᱟ ᱯᱚᱨᱮ ᱦᱟᱸᱜ ᱪᱮᱫ ᱪᱤᱠᱟᱹᱜ ᱠᱟᱱᱟ ᱞᱟᱦᱟ ᱠᱷᱚᱱ ᱢᱟ ᱨᱟᱹᱥᱠᱟᱹ ᱢᱟ ᱫᱚᱢᱮ ᱵᱟᱝ ᱵᱷᱟᱜᱮ
ᱧᱮᱞ ᱫᱚ ᱫᱤᱠᱷᱤ ᱪᱮᱫ ᱪᱤᱠᱟᱹ ᱜᱟᱱᱚᱜᱼᱟ
ᱛᱟᱦᱞᱮ ᱟᱢᱢᱵᱟ ᱵᱚᱛᱤ ᱚᱠᱟ ᱞᱮᱠᱟ ᱵᱤᱱ ᱢᱟᱱᱟᱣ ᱠᱮᱜᱼᱟ ᱵᱤᱱ
ᱱᱟᱯᱟᱭ ᱜᱮᱞᱤᱧ ᱢᱟᱱᱟᱣ ᱠᱮᱜᱼᱟ ᱯᱤᱴᱷᱟᱹᱭ ᱠᱮᱜᱼᱟ ᱞᱤᱧ ᱡᱚᱢ ᱵᱟᱲᱟ ᱦᱩᱭᱱᱟ ᱟᱹᱵᱤᱱ
ᱦᱳᱭ ᱦᱳᱭ ᱟᱹᱞᱤᱧ ᱥᱮᱫ ᱦᱚᱸ ᱱᱚᱝᱠᱟ ᱠᱷᱟᱹᱡᱟᱹᱲᱤ ᱠᱟᱱᱴᱷᱟᱲ ᱩᱞ ᱵᱤᱞᱤ ᱦᱟᱜ ᱟᱨ ᱚᱱᱟ ᱥᱟᱶᱛᱮ ᱯᱤᱴᱷᱟᱹ ᱠᱚ
ᱟᱪᱪᱷᱟ ᱱᱟᱯᱟᱭ ᱛᱮᱜᱮ ᱠᱟᱹᱢᱤ ᱫᱚ ᱯᱟᱨᱚᱢ ᱟᱠᱟᱱᱟ ᱟᱹᱞᱤᱧᱟᱜ ᱫᱚ
ᱦ ᱱᱮᱛᱟᱨ ᱢᱟ ᱯᱟᱹᱦᱤᱞ ᱞᱮᱠᱟ ᱢᱟᱱᱟᱣ ᱵᱟᱝ ᱦᱩᱭᱩᱜ ᱠᱟᱱᱟ ᱛᱚ
ᱯᱟᱹᱦᱤᱞ ᱦᱟᱯᱲᱟᱢ ᱠᱚᱫᱚ ᱮᱴᱟᱜ ᱨᱚᱠᱚᱢ ᱠᱚ ᱢᱟᱱᱟᱣ ᱮᱫ ᱛᱟᱦᱮᱱ ᱱᱮᱛᱟᱨ ᱢᱟ ᱚᱱᱠᱟ ᱫᱚ ᱢᱟᱱᱟᱣ ᱫᱚ ᱵᱟᱝ ᱦᱩᱭᱩᱜ ᱠᱟᱱᱟ
ᱟᱫᱚ ᱱᱮᱛᱟᱨ ᱫᱚ ᱟᱹᱰᱤ ᱩᱛᱟᱹᱨ ᱜᱮ ᱟᱵᱚ ᱦᱚᱸᱵᱚᱱ ᱯᱟᱞᱴᱟᱣ ᱦᱮᱡ ᱠᱟᱱᱟ ᱟᱫᱚ ᱦᱟᱯᱲᱟᱢ ᱞᱮᱠᱟᱱ ᱧᱩ ᱡᱚᱢ ᱫᱚ ᱟᱫᱚ ᱱᱮᱛᱟᱨ ᱫᱚ ᱵᱟᱝᱜᱮ ᱵᱷᱟᱜᱮᱭᱟ ᱟᱹᱵᱤᱱ ᱛᱤᱱᱟᱹᱜᱴᱟ ᱵᱷᱟᱜᱮ ᱥᱮ ᱵᱟᱹᱲᱤᱡ ᱵᱤᱱ ᱢᱚᱱᱮᱭᱮᱫᱟ ᱟᱹᱵᱤᱱ ᱜᱮ ᱞᱟᱹᱭ ᱛᱟᱵᱚᱱ ᱵᱤᱱ
ᱯᱟᱹᱦᱤᱞ ᱦᱚᱲ ᱢᱟ ᱧᱩ ᱧᱩ ᱠᱟᱛᱮᱫ ᱛᱮᱫ ᱦᱟᱱᱛᱮ ᱱᱟᱛᱮ ᱠᱚ ᱤᱭᱟᱹ ᱵᱟᱲᱟ ᱠᱚᱜ-ᱟ ᱱᱮᱛᱟᱨ ᱫᱚ ᱟᱫᱚ ᱩᱱᱟᱹᱜ ᱴᱟ ᱫᱚ ᱵᱟᱝ
ᱵᱟᱝ ᱵᱟᱝ ᱟᱵᱤᱱ ᱯᱟᱦᱤᱞᱟᱜ ᱦᱟᱯᱲᱟᱢ ᱦᱚᱸ ᱩᱱᱟᱹᱜ ᱴᱟ ᱫᱚ ᱵᱟᱠᱚ ᱧᱩ ᱠᱮᱭᱟ ᱱᱮᱛᱟᱨ ᱡᱟᱦᱟᱸ ᱧᱮᱞᱚᱜ ᱠᱟᱱᱟ ᱟᱵᱚ ᱡᱩᱣᱟᱹᱱ ᱠᱚᱜᱮ ᱡᱟᱹᱥᱛᱤ ᱠᱚ ᱧᱩᱭᱮᱜᱼᱟ ᱯᱟᱹᱦᱤᱞ ᱢᱟ ᱟᱹᱰᱤ ᱥᱟᱢᱴᱟᱣ ᱛᱟᱦᱮ ᱦ
ᱦᱮᱸ ᱢᱟᱱᱮ ᱟᱵᱚ ᱟᱹᱵᱤᱱ ᱛᱵᱤᱱ ᱵᱩᱡ ᱫᱟᱲᱮᱭᱟᱜ ᱠᱟᱱᱟ ᱟᱹᱵᱤᱱ ᱟᱹᱵᱤᱱᱟᱜ ᱤᱭᱟᱹ ᱫᱤᱭᱮ ᱪᱮᱫ ᱵᱤᱱ ᱞᱟᱹᱭᱟ ᱡᱮ ᱱᱮᱛᱟᱨ ᱡᱩᱣᱟᱹᱱ ᱵᱮᱥᱤ ᱠᱚ ᱧᱩᱭᱮᱫᱼᱟ ᱥᱮ ᱯᱟᱹᱦᱤᱞ ᱵᱚᱭᱚᱥᱠᱚ ᱵᱤᱥᱤ ᱠᱚ ᱧᱩ ᱠᱮᱭᱟ
ᱵᱟᱝ ᱵᱟᱝ ᱟᱹᱞᱤᱧ ᱡᱟᱦᱟᱸᱞᱤᱧ ᱫᱤᱥᱟᱹᱭᱮᱫᱼᱟ ᱯᱟᱹᱦᱤᱞ ᱢᱟ ᱟᱹᱰᱤ ᱥᱟᱢᱴᱟᱣ ᱧᱚᱜ ᱜᱮᱠᱚ ᱛᱟᱦᱮᱸ ᱠᱟᱱᱟ ᱵᱟᱠᱷᱟᱱ ᱢᱮᱱᱠᱷᱟᱱ ᱩᱱᱟᱹᱜ ᱫᱚ ᱵᱟᱠᱚ ᱧᱩ ᱠᱮᱭᱟ ᱱᱮᱛᱟᱨ ᱡᱟᱦᱟᱭᱟᱜ ᱡᱩᱣᱟᱹᱱ ᱠᱚᱠᱚ ᱦᱟᱨᱟᱜ ᱠᱟᱱᱟ ᱱᱮᱛᱟᱨ ᱡᱩᱣᱟᱹᱱ ᱠᱚᱜᱮ ᱢᱟ ᱫᱚᱢᱮ ᱠᱚ ᱯᱟᱱᱮ
ᱟᱹᱵᱤᱱ ᱫᱚ ᱪᱮᱫ ᱵᱤᱱ ᱞᱟᱹᱭ ᱦᱚᱪᱚᱭᱭᱟ ᱡᱮ ᱱᱚᱣᱟ ᱫᱚᱵᱚᱱ ᱵᱚᱱᱫᱚ ᱦᱚᱪᱚᱭᱟ ᱥᱮ ᱱᱚᱝᱠᱟ ᱜᱮ ᱪᱟᱞᱩ ᱦᱚᱪᱤᱱᱤ
ᱵᱟᱝ ᱵᱚᱱᱫᱚ ᱢᱟ ᱵᱟᱹᱞᱤᱧ ᱞᱟᱹᱭᱟ ᱟᱵᱚᱱᱟᱜ ᱢᱟ ᱦᱟᱺᱰᱤ ᱢᱟ ᱞᱟᱜᱟᱜ ᱜᱮᱛᱟᱵᱚᱱᱟ ᱡᱟᱦᱟᱱᱟᱜ ᱨᱮᱜᱮ ᱟᱵᱚᱱᱟᱜ ᱠᱟᱹᱢᱤ ᱢᱟᱱᱮ ᱜᱮ ᱦᱟᱺᱰᱤ ᱫᱚ ᱞᱟᱜᱟᱜ ᱠᱟᱱ ᱛᱟᱵᱚᱱ ᱜᱮᱭᱟ ᱦᱟᱸᱜ ᱛᱚ ᱡᱟᱦᱟᱸ ᱞᱮᱠᱟ ᱞᱟᱜᱟᱜᱼᱟ ᱚᱱᱠᱟ ᱜᱮᱵᱚᱱ ᱵᱮᱵᱚᱦᱟᱨ ᱢᱟ ᱱᱟᱯᱟᱭᱚᱜᱼᱟ ᱠᱟᱨᱚᱱ ᱟᱵᱚ ᱢᱟ
ᱟᱵᱚ ᱟᱵᱚ ᱡᱩᱣᱟᱹᱱ ᱠᱚ ᱢᱟᱛᱚ ᱟᱸᱡᱚᱢ ᱵᱤᱱ ᱛᱟᱵᱚᱱ ᱠᱮ ᱟᱵᱚ ᱡᱩᱣᱟᱹᱱ ᱠᱚ ᱢᱟᱛᱚ ᱚᱲᱟᱜ ᱠᱚᱨᱮ ᱫᱚ ᱵᱟᱠᱚ ᱠᱚᱨᱟᱣᱚᱜᱼᱟ ᱯᱨᱳᱜᱨᱟᱢ ᱠᱚ ᱪᱟᱞᱟᱜᱼᱟ ᱦᱮᱸ ᱜᱟᱨᱡᱮᱱ ᱠᱚ ᱴᱷᱤᱠ ᱵᱟᱹᱱᱩᱜ ᱠᱚᱣᱟ
ᱟᱨ
ᱟᱹᱵᱤᱱᱤᱡ ᱡᱩᱫᱤ ᱜᱤᱫᱽᱨᱟᱹ ᱪᱟᱞᱟᱣᱮᱱᱟ ᱟᱹᱵᱤᱱ ᱪᱮᱫ ᱵᱤᱱ ᱪᱤᱠᱟᱹ ᱫᱟᱲᱮᱼᱟ ᱵᱟᱹᱵᱤᱱ ᱪᱤᱠᱟᱹ ᱫᱟᱲᱮᱭᱟᱜᱼᱟ ᱟᱹᱵᱤᱱ ᱫᱚ ᱚᱲᱟᱜ ᱨᱮᱮ ᱯᱨᱳᱜᱨᱟᱢ ᱦᱚᱭᱛᱳ ᱪᱟᱞᱟᱣᱱᱟᱭ ᱡᱮ ᱯᱮᱲᱟ ᱴᱷᱮᱱᱤᱡ ᱜᱮ ᱱᱚᱝᱠᱟ ᱵᱷᱟᱵᱽ ᱟᱹᱵᱤᱱ ᱛᱚ ᱪᱮᱫ ᱦᱚᱸ ᱵᱟᱹᱵᱤᱱ ᱧᱧᱟᱢᱮᱫ ᱠᱟᱱᱟ ᱦᱟᱸᱰᱮ ᱡ ᱪᱮᱫ ᱪᱤᱠᱟᱹᱵᱤᱱ ᱪᱤᱠᱟᱹ ᱛᱮᱵᱤᱱ ᱵᱩᱡᱷᱟᱹᱣᱟ ᱟᱹᱞᱤᱧ ᱫᱚᱞᱤᱧ ᱞᱟᱹᱭᱟ ᱢᱤᱫ ᱯᱚᱠᱠᱷᱮ ᱫᱚ ᱱᱤᱡᱮ ᱜᱟᱨᱡᱮᱱ ᱨᱮᱭᱟᱜ ᱜᱮ ᱴᱷᱤᱠ ᱦᱩᱭᱩᱜᱼᱟ ᱜᱤᱫᱽᱨᱟᱹ ᱫᱚ ᱟᱢᱤᱡ ᱱᱤᱡᱮᱨ ᱜᱤᱫᱟᱹ ᱛᱮ ᱱᱤᱡᱮ ᱛᱮᱜᱮ ᱟᱢ ᱫᱚ ᱥᱚᱪᱮᱛᱚᱱ ᱦᱩᱭᱩᱜ ᱛᱟᱵᱤᱱᱟ ᱦᱮᱸ ᱥᱮ ᱵᱟᱝ
ᱦᱮᱸ ᱧᱩ ᱛᱮᱫ ᱢᱟᱱᱟ ᱵᱟᱹᱱᱩᱜᱼᱟ ᱢᱮᱱᱠᱷᱟᱱ ᱧᱩ ᱞᱮᱠᱟ ᱵᱚᱱ ᱧᱩᱭ ᱢᱟ ᱟᱵᱤᱱ ᱢᱤᱫ ᱯᱷᱩᱲᱩᱜ ᱵᱟᱨ ᱯᱷᱩᱲᱩᱜ ᱧᱩᱭ ᱵᱤᱱ ᱴᱷᱤᱠ ᱜᱮᱭᱟ ᱟᱵᱤᱱ ᱵᱟᱝ ᱱᱮᱛᱟᱨ ᱢᱟ ᱢᱤᱫ ᱯᱷᱩᱲᱩᱜ ᱵᱟᱨ ᱯᱷᱩᱲᱩᱜ ᱡᱟᱭᱜᱟᱟᱨᱮ ᱵᱟᱹᱴᱤ ᱵᱟᱹᱴᱤ ᱠᱚ ᱥᱳᱨ ᱧᱚᱝᱚᱜ ᱠᱟᱱᱟ
ᱦᱮᱸ ᱱᱚᱣᱟ ᱜᱷᱟᱹᱲᱤᱡ ᱫᱚ ᱛᱟᱦᱚᱞᱮ ᱟᱹᱵᱤᱱ ᱥᱮᱫ ᱫᱚ ᱛᱟᱦᱚᱞᱮ ᱠᱷᱮᱞ ᱠᱚ ᱦᱩᱭᱩᱜ ᱜᱮᱭᱟ ᱥᱮ ᱵᱟᱝ
ᱦᱚᱸ ᱠᱷᱮᱞᱟ ᱠᱚᱫᱚ ᱟᱹᱣᱨᱤ ᱥᱩᱨᱩᱜᱼᱟ ᱢᱮᱱᱠᱷᱟᱱ ᱦᱚᱸᱜᱼᱚᱭ ᱟᱫᱚ ᱥᱩᱨᱩᱜᱼᱟ ᱛᱚ ᱠᱷᱮᱞᱟ ᱠᱚᱫᱚ ᱦᱟᱸᱜ ᱦᱮᱸ ᱦᱮ ᱦᱩᱭᱩᱜ ᱜᱮᱭᱟᱞᱤᱧ ᱢ
ᱛᱟᱦᱚᱞᱮ ᱜᱚᱝᱠᱮ ᱴᱷᱤᱠ ᱜᱮᱭᱟ ᱛᱟᱦᱚᱞᱮ ᱱᱚᱝᱠᱟ ᱜᱮᱵᱚᱱ ᱨᱚᱯᱚᱲᱟᱵᱚᱱ ᱟᱵᱚ ᱴᱷᱤᱠ ᱵᱚᱱ ᱛᱟᱦᱞᱮᱠᱷᱟᱱ ᱜᱮᱵᱚᱱ ᱴᱷᱤᱠᱚᱜᱼᱟ ᱴᱷᱤᱠᱜᱮᱭᱟ ᱟᱵᱚ ᱡᱷᱚᱛᱚ
ᱟ ᱴᱷᱤᱠᱜᱮᱭᱟ ᱜᱚᱝᱠᱮ ᱴᱟᱭᱤᱢ ᱦᱮᱡ ᱟᱠᱟᱱᱟ ᱟᱫᱚ ᱛᱷᱚᱲᱟ ᱯᱚᱨᱮ ᱨᱮᱱᱟᱜ
ᱦ ᱦ ᱴᱷᱤᱠᱮ